ᱦᱮ ᱦᱮᱞᱳ
ᱡᱚᱦᱟᱨ ᱜᱮ
ᱡᱚᱦᱟᱨ ᱜᱮ ᱜᱚᱢᱠᱮ, ᱟᱸᱡᱚᱢᱮᱫᱟ ᱵᱤᱱ ᱟᱹᱞᱤᱧᱟᱜ ᱨᱚᱲ᱾
ᱦᱚᱭ ᱟᱸᱚᱢ ᱧᱟᱢ ᱫᱟᱞᱤᱧ ᱾
ᱛᱮᱦᱮᱧ ᱫᱚ ᱫᱟᱜ ᱠᱮᱫᱟᱭ ᱥᱮ ᱵᱟᱝ ᱚᱱᱛᱮ?
ᱵᱟᱝ ᱱᱚᱛᱮ ᱫᱚ ᱵᱟᱭ ᱫᱟᱜ ᱟᱠᱟᱫᱟ ᱚᱱᱛᱮ ᱟᱯᱮᱥᱮᱫ?
ᱵᱟᱝ ᱱᱚᱛᱮ ᱟᱞᱮ ᱥᱮᱫ ᱦᱚᱸ ᱵᱟᱭ ᱫᱟᱜ ᱟᱠᱟᱫᱟ᱾ ᱛᱟᱭᱚᱢ ᱫᱚ ᱦᱟᱞᱠᱟ ᱛᱷᱚᱲᱟ ᱜᱟᱱᱮ ᱥᱤᱛᱩᱝ ᱮᱫ ᱛᱟᱦᱮᱸᱜᱼᱟ᱾ ᱜᱟᱯᱟ ᱫᱤᱱ ᱪᱦᱚᱸ ᱡᱚᱨ ᱧᱚᱜ ᱜᱮ ᱥᱤᱛᱩᱝ ᱟᱭ, ᱛᱮᱦᱮᱧ ᱫᱚ ᱜᱚᱨᱚᱢ ᱜᱮ ᱵᱩᱡᱷᱟᱹᱜ ᱠᱟᱱᱟ ᱛᱚ᱾
ᱦᱮᱸ ᱦᱮᱸ ᱛᱮᱤᱦᱤᱧ ᱫᱚ ᱚᱲᱟᱜ ᱠᱚᱨᱮ ᱦᱚᱸ ᱜᱚᱨᱚᱢ ᱜᱮ ᱵᱩᱡᱷᱟᱹᱜ ᱠᱟᱱᱟ ᱾
ᱦᱚᱭ ᱛᱟᱨᱯᱚᱨ ᱚᱱᱛᱮ ᱫᱚ ᱵᱤᱨ ᱠᱚ ᱢᱮᱱᱟᱜ ᱟ ᱥᱮ ᱵᱟᱝᱟ
ᱦᱳᱭ ᱦᱳᱭ ᱵᱤᱨ ᱠᱚᱫᱚ ᱢᱮᱱᱟᱜ ᱜᱮᱭᱟ᱾
ᱛᱟᱦᱚᱵᱮ ᱛᱚ ᱵᱷᱟᱜᱤ ᱦᱚᱭ ᱯᱮ ᱧᱟᱢᱟ᱾
ᱦᱚᱭ ᱫᱚ ᱛᱮᱦᱮᱧ ᱫᱚ ᱜᱚᱢᱠᱮ ᱵᱟᱭ ᱦᱚᱭ ᱮᱫᱟ, ᱮᱱᱟᱱ ᱦᱚᱸᱭ ᱜᱩᱱᱴᱷᱟᱹᱱᱤ ᱥᱤᱛᱩᱝ ᱮ ᱛᱟᱦᱮᱱᱟᱭ᱾
ᱦᱚᱭ ᱟᱫᱚ ᱚᱱᱟᱜᱮ ᱱᱛᱮᱦᱚᱸ ᱠᱟᱹᱡ ᱴᱩᱠᱴᱟᱠ ᱜᱩᱢᱴᱟᱹᱱᱤ ᱵᱩᱡᱷᱟᱹᱜ ᱠᱟᱱ ᱜᱮᱭᱟ᱾ ᱯᱟᱝᱠᱷᱟ ᱟᱹᱪᱩᱨ ᱠᱟᱛᱮᱫᱦᱚᱸ ᱜᱚᱨᱚᱢ ᱫᱚ ᱵᱩᱡᱷᱟᱹᱜ ᱠᱟᱱ ᱜᱮᱭᱟ ᱦᱚᱲᱢᱚ ᱠᱚ ᱪᱮᱴ ᱪᱮᱴᱚᱜ ᱠᱟᱱ ᱜᱮᱭᱟ᱾
ᱦᱳᱭ ᱦᱳᱭ ᱚᱱᱠᱟᱜᱮ ᱱᱚᱛᱮ ᱦᱚᱸ ᱚᱱᱠᱟ ᱜᱮ ᱫᱚᱢᱮ ᱩᱫᱽᱜᱟᱹᱨ ᱠᱟᱱᱟ ᱫᱟᱜ ᱠᱮᱫ ᱨᱮᱦᱚᱸᱭ᱾
ᱦᱮᱸ ᱵᱟᱨᱯᱮ ᱫᱤᱱ ᱢᱟ ᱫᱚᱢᱮᱭ ᱫᱟᱜ ᱠᱮᱫᱟᱭ, ᱟᱨ ᱠᱟᱡᱽ ᱨᱮᱫᱚ ᱵᱟᱝ ᱞᱟᱜᱟᱣ ᱞᱮᱱᱟ ᱾
ᱦᱚᱸᱜᱚᱭ ᱠᱟᱡᱽ ᱨᱮᱫᱚ ᱵᱟᱝ ᱞᱟᱜᱟᱣ ᱞᱮᱱᱟ, ᱱᱚᱜᱼᱚᱭ ᱛᱚ ᱱᱤᱛᱚᱜ ᱫᱚ ᱚᱛ ᱠᱚ ᱞᱚᱞᱚᱜ ᱠᱟᱱᱟ ᱛᱟᱦᱚᱞᱮ ᱞᱟᱛᱟᱨ ᱠᱚᱨᱮᱱᱟᱜ ᱾ ᱚᱛ ᱞᱟᱛᱟᱨ ᱨᱮᱭᱟᱜ ᱵᱷᱟᱯ ᱦᱚ ᱨᱟᱠᱟᱵᱼᱟ ᱾
ᱨᱟᱠᱟᱵ ᱦᱳᱭ ᱟᱨ ᱠᱷᱮᱛ ᱠᱚᱨᱮ ᱢᱟ ᱫᱟᱜ ᱦᱚᱸ ᱵᱟᱝ ᱛᱤᱸᱜᱩ ᱞᱮᱱᱟ᱾ ᱪᱟᱥ ᱠᱷᱮᱛᱢ ᱥᱤᱭᱟ ᱦᱮᱸ ᱞᱟᱦᱟ ᱠᱚᱜᱼᱟ ᱚᱱᱟ ᱦᱚᱸ ᱵᱟᱝ, ᱱᱮᱥ ᱫᱚ ᱫᱮᱨᱤᱜᱼᱟ ᱦᱚᱭ ᱾
ᱦᱚᱭ ᱦᱚᱭ ᱱᱮᱥ ᱫᱚ ᱫᱮᱨᱤᱜ ᱜᱮ ᱫᱟᱜ ᱠᱚᱦᱚᱸ ᱛᱟᱭᱚᱢᱚᱜᱼᱟ, ᱛᱟᱦᱞᱮᱼᱼ ᱠᱤᱫᱩᱜ ᱵᱟᱲᱟ ᱫᱚ ᱦᱩᱭᱮᱱᱟᱥᱮ ᱵᱟᱝ ᱜᱚᱝᱠᱮ, ᱫᱟᱠᱟ ᱠᱚᱫᱚᱢ ᱡᱚᱢ ᱵᱟᱲᱟ ᱠᱮᱜᱼᱟ ᱥᱮ ᱵᱟᱝ?
ᱦᱩᱸᱫᱟᱠᱟ ᱠᱚᱫᱚ ᱡᱚᱢ ᱵᱟᱲᱟ ᱦᱩᱭ ᱮᱱᱟ, ᱡᱚᱢ ᱵᱟᱲᱟ ᱠᱟᱛᱮ ᱜᱮ ᱟᱫᱚ ᱚᱱᱟ ᱢᱳᱵᱟᱭᱤᱞ ᱥᱮᱫᱼᱼ ᱠᱟᱹᱡ ᱵᱟᱝ ᱦᱩᱭ ᱟᱠᱟᱱᱟ ᱥᱚᱢᱚᱭ
ᱦᱳᱭ ᱦᱳᱭ ᱮᱢᱟᱜ ᱜᱮ ᱦᱩᱭᱩᱜᱼᱟ
ᱦᱚᱭ ᱛᱚᱵᱮ ᱟᱵᱤᱱᱟᱜ ᱫᱚ ᱦᱩᱭᱱᱟ ᱥᱮ ᱵᱟᱝᱟ?
ᱟᱹᱞᱤᱧ ᱦᱚᱜ ᱚᱭ ᱠᱤᱪᱷᱩ ᱠᱷᱚᱱ ᱞᱟᱦᱟ ᱜᱮᱞᱤᱧ ᱡᱚᱢ ᱵᱟᱲᱟ ᱠᱮᱫᱼᱟ
ᱚ ᱟᱨ ᱠᱷᱮᱞ ᱵᱤᱱ ᱧᱮᱞᱮᱫ ᱜᱮᱭᱟ ᱥᱮ ᱵᱤᱥᱥᱚᱠᱟᱯ ᱠᱷᱮᱞ ᱠᱚ ᱦᱩᱭᱩᱜ ᱠᱟᱱ ᱫᱚ
ᱦᱳᱭ ᱦᱳᱭ ᱜᱚᱢᱠᱮ ᱦᱚᱞᱟ ᱱᱟᱥᱮᱭᱟᱜ ᱧᱮᱞ ᱦᱳᱭᱱᱟ
ᱦᱮᱸ ᱠᱷᱮᱞ ᱫᱚ ᱵᱷᱟᱜᱮ ᱜᱮ ᱡᱚᱢᱟᱣ ᱞᱮᱱᱟ ᱛᱟᱦᱞᱮ ᱟᱨᱡᱮᱱᱴᱤᱱᱟᱜ ᱟᱜ ᱵᱤᱱ ᱧᱮᱞ ᱠᱮᱫ ᱟ
ᱦᱚᱭ ᱦᱚᱭ ᱚᱱᱟ ᱜᱮᱞᱤᱧ ᱧᱮᱞ ᱠᱮᱫᱼᱟ ᱾
ᱦᱮᱸ ᱢᱚᱴᱟᱢᱩᱴᱤ ᱟᱹᱰᱤ ᱢᱩᱪᱟᱹᱫ ᱢᱩᱦᱩᱨ ᱨᱮ ᱜᱳᱞ ᱠᱟᱛᱮ ᱠᱚ ᱫᱟᱲᱮᱭᱮᱱ ᱜᱮᱭᱟ ᱟᱨᱡᱮᱱᱴᱤᱱᱟ ᱟᱹᱞᱤᱧ ᱫᱚᱞᱤᱧ
ᱦᱮ ᱮᱠᱫᱚ
ᱟᱥᱟ ᱞᱤᱧ ᱪᱷᱟᱲᱟᱣ ᱞᱮᱫ ᱜᱮᱭᱟ ᱡᱮ ᱦᱚᱭᱛᱚ ᱯᱟᱞᱮᱱ ᱵᱟᱠᱚ ᱫᱟᱲᱮᱜ ᱜᱮᱭᱟ ᱡᱤᱡᱚᱝ ᱦᱟᱨᱟᱜ ᱜᱮᱭᱟ ᱠᱚ ᱟᱫᱚ ᱱᱮᱥ ᱫᱚ ᱤᱧ ᱫᱚ ᱵᱟᱝᱠᱚ ᱫᱟᱲᱮᱭᱟᱜ ᱜᱮᱭᱟ ᱵᱟᱝ ᱢᱩᱪᱟᱹᱫ ᱨᱮ
ᱱᱚᱝᱠᱟ ᱟᱞᱮᱦᱚᱸ ᱠᱩᱞᱦᱤ ᱨᱮᱞᱮ ᱧᱮᱞᱮᱫ ᱛᱟᱦᱮᱸᱱᱟ, ᱛᱟᱦᱞᱮ ᱠᱷᱟᱱ ᱫᱚ ᱠᱤᱪᱷᱩ ᱠᱚᱲᱟ ᱜᱤᱫᱽᱨᱟᱹ ᱫᱚ ᱢᱟᱱᱮ ᱵᱷᱟᱜᱟᱜ ᱠᱟᱱᱟ ᱠᱚ ᱛᱟᱦᱚᱞᱮ ᱠᱷᱟᱱᱡ ᱫᱚ ᱫᱟᱹᱲ ᱠᱮᱜᱼᱟ ᱠᱚ ᱛᱟᱦᱚᱞᱮ ᱠᱷᱟᱡ ᱫᱚ ᱫᱟᱹᱲ ᱠᱮᱫ ᱠᱷᱟᱡ ᱠᱚ ᱠᱤᱪᱷᱩ ᱠᱷᱚᱱ ᱯᱚᱨ ᱜᱮ ᱜᱳᱞᱟ ᱜᱳᱞ ᱠᱮᱫᱟ ᱠᱚ ᱟᱫᱚ ᱾
ᱠᱷᱮᱞᱴᱟᱭ ᱡᱚᱛᱚ ᱤᱭᱟᱹᱭᱱᱟ ᱡᱚᱢᱟᱣ ᱮᱱᱟ ᱮᱵᱟᱨ ᱢᱤᱫ ᱛᱚᱨᱯᱷᱟ ᱠᱚ ᱠᱷᱮᱞ ᱠᱮᱫᱟ
ᱦᱮᱸ ᱟᱫᱚ ᱠᱷᱮᱞ ᱟᱹᱪᱩᱨ ᱮᱱᱟ ᱥᱮ ᱟᱫᱚ ᱛᱟᱦᱞᱮ ᱠᱷᱟᱱ ᱫᱚ ᱟᱨᱚ ᱠᱚ ᱜᱳᱞ ᱟᱜ ᱠᱚᱣᱟ᱾ ᱟᱪᱪᱷᱟ ᱟᱵᱮᱱ ᱫᱚ ᱵᱚᱞ ᱠᱚ ᱱᱚᱝᱠᱟ ᱵᱮᱱ ᱠᱷᱹᱮᱞᱳᱜ ᱜᱮᱭᱟ ᱥᱮ ᱵᱟᱝ ᱛᱟᱦᱞᱮ?
ᱦᱮᱸ ᱵᱚᱞ ᱫᱚᱞᱮ ᱠᱷᱮᱞᱚᱜ ᱜᱮᱭᱟ ᱵᱟᱝ ᱫᱚ ᱵᱟᱝ ᱾
ᱟᱫᱚ ᱱᱚᱝᱠᱟ ᱱᱚᱝᱠᱟ ᱠᱷᱮᱞ ᱜᱚᱰᱟ ᱠᱚᱨᱮ ᱵᱮᱱ ᱪᱟᱞᱟᱜ ᱜᱮᱭᱟ ᱛᱟᱦᱚᱞᱮ ᱱᱚᱝᱠᱟ?
ᱦᱮᱸ ᱪᱟᱞᱟᱜ ᱜᱮᱭᱟ ᱞᱤᱧ ᱜᱚᱰᱟ ᱠᱚᱫᱚ ᱾ ᱴᱩᱨᱱᱟᱢᱮᱱᱴ ᱠᱚᱦᱚᱸ ᱞᱤᱧ ᱠᱷᱮᱞ ᱵᱟᱲᱟ ᱟᱠᱟᱫᱟ ᱾
ᱦᱳᱭ ᱦᱳᱭ ᱥᱩᱠᱨᱤ ᱠᱷᱮᱞ ᱠᱚ ᱚᱱᱛᱮ ᱵᱟᱝ ᱦᱩᱭᱩᱜ ᱛᱟᱦᱮᱫᱟ ᱟᱯᱮᱥᱮᱫ?
ᱟᱞᱮᱥᱮᱫ ᱫᱚ ᱥᱩᱠᱨᱤ ᱠᱷᱮᱞ ᱫᱚ ᱞᱟᱦᱟᱛᱮ ᱦᱩᱭᱩᱜ ᱛᱟᱦᱮᱸᱜᱼᱟ ᱱᱮᱛᱟᱨ ᱫᱚ ᱥᱩᱠᱨᱤ ᱠᱷᱮᱞ ᱫᱚ ᱪᱟᱵᱟ ᱠᱟᱛᱮ ᱯᱚᱭᱥᱟ ᱠᱷᱮᱞ ᱜᱮ ᱟᱨᱚᱢᱵᱷᱚ ᱟᱠᱟᱱᱟ᱾
ᱥᱩᱠᱞᱤ ᱩᱱ ᱫᱚ ᱵᱟᱠᱚ ᱧᱟᱢᱮᱭᱟ, ᱯᱟᱸᱡᱟ ᱨᱮᱱᱟᱜ ᱞᱟᱹᱭᱟᱠᱚ ᱫᱚᱢᱮ ᱯᱟᱸᱡᱟ ᱦᱩᱭᱩᱜᱼᱟ ᱟᱨ ᱵᱟᱝᱠᱚ ᱥᱟᱵ ᱞᱟᱹᱜᱤᱫ ᱥᱩᱠᱨᱤ ᱠᱚᱫᱚ ᱟᱹᱰᱤ ᱦᱚᱲ ᱵᱟᱝᱠᱚ ᱥᱟᱵ ᱞᱟᱹᱜᱤᱫᱚᱜᱼᱟ ᱾ ᱫᱮᱤᱠᱚ ᱯᱩᱥᱤ, ᱫᱮᱤᱠᱚ ᱯᱩᱥᱤ ᱠᱚ ᱛᱟᱦᱮᱱ ᱵᱟᱠᱷᱟᱡ ᱫᱚ ᱩᱱᱠᱩ ᱫᱚ ᱵᱟᱝᱠᱚ ᱥᱟᱵ ᱜᱮᱭᱟ ᱠᱚ ᱵᱮᱠᱟᱨ ᱫᱟᱲᱮ ᱠᱟᱛᱮ ᱪᱮᱫ ᱞᱮ ᱪᱤᱠᱟᱹᱭᱟ? ᱟᱫᱚ ᱚᱱᱟ ᱠᱷᱟᱹᱛᱤᱨ ᱨᱮᱫᱚ ᱚᱱᱟ ᱢᱮᱱᱛ ᱫᱚ ᱯᱚᱭᱥᱟ ᱜᱮᱠᱚ ᱮᱢᱚᱜ ᱠᱟᱱᱟ᱾
ᱚ ᱟᱪᱪᱷᱟ ᱟᱪᱪᱷᱟ ᱱᱚᱛᱮ ᱫᱚ ᱚᱝᱠᱟᱼᱼ ᱱᱚᱛᱮ ᱦᱚᱸ ᱚᱱᱠᱟ ᱜᱮ ᱥᱩᱠᱨᱤ ᱠᱷᱮᱞᱳ ᱦᱩᱭᱩᱜ ᱜᱮᱭᱟ ᱴᱟᱠᱟ ᱠᱷᱮᱞᱳ ᱦᱩᱭᱩᱜ ᱜᱮᱭᱟ᱾ ᱟᱫᱚ ᱥᱩᱠᱨᱤ ᱠᱷᱮᱞ ᱫᱚ ᱦᱟᱸᱜ ᱫᱚᱢᱮ ᱫᱤᱠᱩ ᱜᱤᱫᱽᱨᱟᱹ ᱠᱚᱦᱚᱸ ᱠᱚ ᱦᱤᱡᱩᱜ ᱜᱮᱭᱟ ᱾ ᱢᱩᱥᱞᱟᱹ ᱜᱤᱫᱽᱨᱟᱹ ᱠᱚ ᱦᱮᱱᱟᱜ ᱠᱚᱣᱟ?
ᱟᱪᱪᱷᱟ ᱩᱱᱠᱩ, ᱩᱱᱠᱩ ᱫᱚ ᱵᱟᱝᱠᱚ ᱡᱚᱢᱟ ᱛᱚ ᱛᱟᱦᱚᱞᱮ?
ᱵᱟᱝᱠᱚ ᱡᱚᱢᱟ ᱡᱚᱢ ᱫᱚᱼᱼ ᱦᱳᱭ ᱠᱷᱮᱞ ᱫᱚᱠᱚ ᱠᱷᱮᱞ ᱜᱮᱭᱟ ᱴᱟᱠᱟ ᱠᱷᱮᱞ ᱦᱚᱸ ᱦᱩᱭᱩᱜ ᱜᱮᱭᱟ ᱱᱚᱝᱠᱟ᱾
ᱟᱫᱚ ᱚᱱᱛᱮᱱᱟᱜ ᱠᱷᱮᱞ ᱫᱚ ᱛᱤᱱᱟᱹᱜ ᱛᱤᱱᱟᱹᱜ ᱫᱟᱹᱵᱤᱡ ᱠᱚ ᱠᱷᱮᱞ ᱜᱮᱭᱟ? ᱚᱠᱟ ᱞᱮᱠᱟᱱ ᱯᱨᱟᱭᱤᱡᱽ ᱠᱚ ᱤᱭᱟᱹ ᱜᱮᱭᱟ?
ᱦᱮᱸ,
ᱠᱷᱮᱞᱳᱰ ᱞᱟᱹᱜᱤᱫ ᱡᱟᱦᱟᱸᱭ ᱠᱚ ᱫᱟᱣ ᱦᱟᱛᱟᱣ ᱞᱟᱹᱜᱤᱫ ᱛᱤᱱᱟᱹᱜ ᱜᱟᱱ ᱯᱚᱭᱥᱟ ᱞᱟᱜᱟᱜ ᱜᱮᱭᱟ ᱠᱟᱹᱣᱰᱤ ᱠᱚ?
ᱦᱳᱭ ᱠᱟᱹᱣᱰᱤ ᱠᱚ ᱞᱟᱜᱟᱜ ᱜᱮᱭᱟ ᱱᱚᱝᱠᱟ ᱯᱟᱸᱪ ᱪᱷᱚ ᱦᱟᱡᱟᱨ ᱜᱟᱱ ᱫᱚ ᱞᱟᱜᱟᱜ ᱜᱮᱭᱟ᱾ ᱚᱱᱠᱟᱱᱟᱜ ᱠᱷᱮᱞ ᱵᱮᱱ ᱥᱟᱵ ᱠᱷᱟᱡ ᱫᱚ ᱟᱨ ᱱᱚᱝᱠᱟ ᱠᱚᱢ ᱡᱷᱚᱢ ᱠᱚᱨᱮᱱᱟᱜ ᱦᱚᱸ ᱢᱮᱱᱟᱜ ᱜᱮᱭᱟ,
ᱟᱪᱪᱷᱟ ᱟᱪᱪᱷᱟ ᱟᱪᱷᱟ
ᱚᱱᱟ ᱦᱤᱥᱟᱹᱵ ᱛᱮᱜ ᱥᱮ ᱱᱚᱣᱟ ᱥᱤᱨᱯᱟᱹ ᱠᱚᱫᱚ ᱦᱟᱸᱜ ᱫᱚᱦᱚ ᱜᱟᱱᱚᱜᱼᱟ, ᱦᱚᱭ ᱾
ᱦᱮᱸ ᱦᱮᱸ ᱚᱠᱟᱞᱮᱠᱟ ᱠᱚ ᱫᱚᱨᱥᱚᱜ-ᱟ ᱟᱯᱮ ᱥᱮᱫ?
ᱦᱚᱭ ᱱᱚᱛᱮ, ᱦᱚᱭ ᱧᱮᱧᱮᱞᱤ ᱠᱚ ᱦᱚᱲ ᱠᱚ ᱫᱚᱢᱮ ᱠᱚ ᱦᱩᱭᱩᱜ ᱜᱮᱭᱟ ᱚᱱᱠᱟᱱ ᱫᱚᱢᱮ ᱯᱨᱟᱭᱤᱡᱽ ᱛᱟᱦᱮᱸᱱ ᱠᱷᱟᱱ ᱫᱚ ᱵᱷᱟᱜᱮ ᱦᱚᱲ ᱠᱚ ᱦᱩᱭᱩᱜ ᱜᱮᱭᱟ,
ᱦᱩᱸ ᱟᱨ ᱤᱭᱟᱹ ᱧᱮᱧᱮᱞ ᱤᱭᱟᱹ ᱠᱚ ᱞᱟᱹᱜᱤᱜ ᱴᱤᱠᱤᱴ
ᱦᱳᱭ ᱧᱮᱧᱮᱞ ᱤᱭᱟᱹ ᱠᱚ ᱴᱤᱠᱤᱴ ᱫᱚ ᱵᱟᱝ ᱛᱟᱦᱮᱸᱱᱟ ᱱᱚᱝᱠᱟ ᱜᱮ ᱤᱭᱟᱹ ᱜᱮᱼᱼ
ᱟᱪᱪᱷᱟ ᱟᱪᱪᱷᱟ ᱚᱱᱛᱮ ᱯᱷᱤᱨᱤ ᱛᱮᱠᱚᱯᱮ ᱧᱮᱞ ᱦᱚᱪᱚ ᱠᱚᱣᱟ?
ᱴᱤᱠᱤᱴ ᱫᱤᱭᱚ ᱦᱚᱸ ᱦᱩᱭᱩᱜ ᱜᱮᱭᱟ ᱠᱚᱱᱚ ᱠᱚᱱᱚ ᱡᱟᱭᱜᱟ ᱨᱮ ᱾
ᱟᱪᱪᱷᱟ ᱟᱪᱪᱷᱟ ᱪᱷᱟ ᱛᱟᱨᱢᱟᱱᱮ ᱟᱞᱮ ᱥᱮᱫ ᱦᱚᱸ ᱱᱚᱝᱠᱟ ᱜᱮ ᱡᱮ ᱵᱚᱲᱚ ᱠᱷᱮᱞ ᱦᱚᱸ ᱦᱩᱭᱩᱜᱼᱟ ᱪᱷᱳᱴᱳ ᱠᱷᱮᱞ ᱦᱩᱭᱩᱜᱼᱟ ᱵᱚᱲᱚ ᱠᱷᱮᱞ ᱠᱚᱫᱚ ᱠᱚᱼᱼ ᱴᱤᱠᱤᱴᱟᱠᱚ? ᱟᱨ ᱪᱷᱚᱴᱚ ᱠᱷᱟᱴᱚ ᱠᱷᱮᱞ ᱫᱚ ᱚᱢᱱᱤ ᱚᱢᱱᱤ ᱜᱮᱠᱚ ᱧᱮᱞ ᱦᱚᱪᱚ ᱠᱚᱣᱟ ᱠᱚ
ᱦᱳᱭ ᱦᱳᱭ
ᱟᱫᱚ ᱪᱷᱴᱳ ᱴᱤᱴᱟ ᱛᱚ ᱚᱭ ᱵᱚᱞᱚᱱᱟᱭ ᱧᱮᱧᱮᱞ ᱫᱚ
ᱦᱮᱸ ᱦᱮᱸ
ᱟᱫᱚ ᱚᱱᱟ ᱫᱚ ᱞᱚᱥᱚᱜᱼᱟ ᱠᱚ ᱠᱚᱢᱤᱴᱤ ᱱᱟᱜ ᱠᱷᱟᱡ ᱚᱱᱠᱟ ᱫᱚ
ᱦᱚᱭ ᱟᱢᱫᱟ
ᱟᱨ ᱤᱭᱟᱹ ᱢᱟᱴ ᱫᱷᱟᱨᱮ ᱫᱷᱟᱨᱮᱛᱮ ᱤᱭᱟᱹ ᱠᱚ ᱦᱟᱺᱰᱤ ᱠᱚ ᱫᱚᱦᱚᱭ ᱜᱮᱭᱟ ᱥᱮ ᱵᱟᱝ ᱟ
ᱦᱳᱭ ᱱᱚᱛᱮ ᱫᱚ ᱫᱚᱦᱚᱭ ᱵᱟᱲᱟᱭ ᱛᱟᱦᱮᱱ ᱜᱮᱭᱟᱠᱚ ᱟᱫᱚ ᱮᱠᱷᱚᱱ ᱫᱚᱠᱚ ᱠᱚᱢ ᱧᱚᱜ ᱠᱟᱫᱟ
ᱟᱪᱷᱟ ᱠᱚᱢᱤᱴᱤ ᱵᱟᱝᱠᱚ ᱞᱟᱹᱭ ᱜᱮᱭᱟ ᱪᱮᱫ ᱦᱚᱸ ᱡᱮ ᱫᱚᱦᱚ ᱵᱟᱝ ᱜᱟᱱᱚᱜᱼᱟ ᱚᱱᱟ ᱠᱚᱫᱚ ᱦᱟᱺᱰᱤ ᱠᱚᱫᱚ
ᱫᱚᱦᱚ ᱫᱚ ᱟᱫᱚ ᱠᱚᱢᱤᱴᱤ ᱜᱮᱠᱚ ᱫᱚᱦᱚᱭ ᱠᱷᱟᱱ ᱫᱚ ᱟᱨᱠᱷᱟᱡ ᱫᱚ ᱱᱤᱝᱠᱟᱱ ᱦᱚᱲ ᱫᱚ ᱵᱟᱝᱠᱚ ᱫᱚᱦᱚ ᱦᱚᱪᱚᱣᱟᱜᱼᱟ ᱥᱮ
ᱦᱮᱸ ᱦᱮᱸ ᱦᱮᱸ ᱛᱟᱦᱞᱮ ᱠᱚᱢᱤᱴᱤ ᱜᱮᱠᱚ ᱫᱚᱦᱚᱭᱟᱠᱚ ᱵᱟ ᱟᱞᱮ ᱟᱞᱮ ᱥᱮᱫ ᱫᱚ ᱱᱚᱛᱮ ᱫᱚ ᱚᱱᱟ ᱦᱟᱺᱰᱤ ᱠᱚᱫᱚ ᱵᱟᱝᱠᱚ ᱤᱭᱟᱹ ᱦᱚᱪᱚᱣᱟᱜᱼᱟ ᱟᱨ ᱵᱟᱝᱠᱚ ᱤᱫᱤ ᱜᱮᱭᱟ ᱟᱨᱠᱤ ᱠᱚᱢᱤᱴᱤ ᱫᱚ ᱞᱟ. ᱭ ᱞᱟᱹᱞᱟ. ᱭ ᱫᱚ ᱵᱟᱝ ᱦᱩᱭᱩᱜᱼᱟ ᱢᱟᱱᱮ ᱟᱞᱮᱥᱮ ᱫᱚ ᱵᱟᱝᱠᱚ ᱤᱫᱤ ᱜᱮᱭᱟ ᱥᱩ ᱡᱚᱢᱟᱜ ᱫᱚᱠᱟᱱ ᱜᱮ ᱛᱟᱦᱮᱱ ᱜᱮ ᱠᱚᱢᱤᱴᱤᱭᱟᱜ ᱛᱟᱦᱮᱱ‌ ᱜᱮᱭᱟ ᱚᱱᱟ ᱫᱚ
ᱦᱳᱭ ᱦᱳᱭ ᱱᱚᱛᱮ ᱦᱟᱸ ᱱᱚᱛᱮ ᱦᱚᱸ ᱚᱱᱠᱟ ᱜᱮ ᱩᱱᱠᱩᱣᱟᱜ ᱜᱮ ᱡᱚᱢᱟᱜ ᱧᱩᱣᱟᱜ ᱠᱚᱫᱚ ᱛᱟᱦᱮᱱ ᱜᱮᱭᱟ
ᱮᱠᱮ ᱦᱚᱭ
ᱟᱨ ᱵᱟᱠᱷᱟᱡ ᱥᱟᱺᱜᱤᱧ ᱥᱟᱺᱜᱤᱧ ᱠᱷᱚᱡ ᱥᱟᱺᱜᱤᱧ ᱥᱟᱺᱜᱤᱧ ᱨᱮᱱ ᱥᱟᱺᱜᱤᱧ ᱥᱟᱺᱜᱤᱧ ᱨᱮᱱ ᱦᱚᱲᱠᱚ ᱦᱤᱡᱩᱜᱼᱟ ᱠᱷᱮᱞᱳᱚᱜ ᱴᱟᱠᱟ ᱠᱷᱮᱞ ᱦᱩᱭᱩᱜ ᱴᱟᱠᱟ ᱦᱮᱸ ᱴᱟᱠᱟ ᱠᱷᱮᱞ ᱠᱚ ᱦᱩᱭᱩᱜ ᱠᱟᱱ ᱫᱚ ᱦᱤᱡᱩᱜ ᱜᱮᱭᱟ ᱠᱚ ᱯᱷᱟᱨᱟᱠ ᱯᱷᱟᱨᱟᱠ ᱥᱮᱱ ᱦᱚᱸ ᱟᱫᱚ ᱩᱱᱠᱩ ᱦᱚᱭᱛᱚ ᱨᱮᱸᱜᱮᱡ ᱛᱮᱫᱚ ᱵᱟᱠᱚ ᱠᱷᱮᱞᱳᱱᱟ
ᱦᱚᱭ ᱦᱚᱭ ᱛᱟᱦᱞᱮ ᱩᱱᱠᱩ ᱡᱚᱢ ᱦᱚᱭ
ᱠᱤᱪᱷᱩ ᱠᱤᱪᱷᱩ ᱡᱟᱭᱜᱟ ᱨᱮᱫᱚ ᱱᱚ ᱱᱚᱝᱠᱟ ᱛᱟᱦᱮᱱᱟ ᱠᱚᱢᱤᱴᱤ ᱠᱚᱣᱟᱜ ᱫᱟᱠᱟ ᱤᱥᱤᱱ ᱚᱲᱟᱜ ᱠᱚ ᱚᱱᱠᱟ ᱠᱚ ᱵᱮᱱᱟᱣ ᱠᱟᱜᱼᱟ ᱦᱳᱴᱮᱞ ᱨᱮ
ᱦᱮᱸ ᱛᱟᱦᱞᱮ ᱚᱸᱰᱮ ᱜᱮᱠᱚ ᱡᱚᱢ ᱧᱩ ᱦᱚᱪᱚ ᱠᱚᱣᱟ ᱠᱚ ᱟᱫᱚ ᱯᱚᱭᱥᱟ ᱟᱫᱚ ᱯᱚᱭᱥᱟ ᱫᱤᱭᱮᱜᱮ ᱟᱨᱠᱤ
ᱦᱳᱭ ᱦᱳᱭ ᱯᱚᱭᱥᱟ ᱫᱤᱭᱮᱜᱮ ᱡᱚᱢ ᱧᱩᱭᱟ ᱠᱚ
ᱟᱪᱷᱟ ᱪᱷᱟ ᱛᱟᱦᱞᱮ ᱟᱵᱤᱱ ᱫᱚ ᱚᱠᱚᱭᱤᱡ ᱵᱚᱲᱚ ᱯᱷᱮᱱ ᱠᱟᱱᱟᱵᱮᱱ ᱯᱷᱩᱴᱵᱚᱞ ᱫᱚ ᱯᱷᱩᱴᱵᱚᱞ ᱫᱚ ᱚᱠᱭᱮᱡ ᱵᱚᱲᱚ ᱯᱷᱮᱱ ᱠᱟᱱᱟᱵᱤᱱ ᱵᱷᱟᱜᱵᱤᱱ ᱠᱩᱥᱤᱭᱟᱭᱟ ᱟᱨᱠᱤ ᱚᱠᱟᱭᱴᱟᱜ ᱯᱞᱮᱭᱟᱨ
ᱚᱠᱚᱭᱴᱟᱜ ᱞᱤᱧ ᱠᱩᱥᱤ ᱟᱭᱟ
ᱦᱮ
ᱱᱩᱭ ᱤᱭᱟᱹ ᱜᱮ ᱢᱮᱥᱤ ᱜᱮ ᱦᱚᱞᱟ ᱟᱨᱡᱮᱱᱴᱤᱱᱟ ᱨᱮᱱ
ᱟᱪᱪᱷᱟ ᱟᱪᱪᱷᱟ ᱢᱮᱥᱤ ᱜᱮ ᱛᱟᱦᱞᱮ ᱵᱟᱝ
ᱦᱳᱭ ᱦᱳᱭ
ᱦᱮ ᱛᱟᱞᱦᱮ ᱟᱵᱤᱱ ᱯᱷᱩᱴᱵᱚᱞ ᱵᱤᱱ ᱠᱷᱮᱞ ᱵᱟᱲᱟᱭ ᱜᱮᱭᱟ ᱥᱮ ᱵᱟᱝ
ᱦᱳᱭ ᱦᱳᱭ ᱟᱹᱞᱤᱧ ᱫᱚ ᱯᱷᱩᱴᱚᱞ ᱞᱤᱧ ᱠᱷᱮᱞᱳᱜ ᱜᱮᱭᱟ ᱱᱝᱠᱟ ᱴᱩᱨᱱᱟᱢᱮᱱᱴ ᱠᱚᱦᱚᱞᱤᱧ ᱠᱷᱮᱞᱳᱜ ᱜᱮᱭᱟ ᱦᱚᱜ ᱚᱭ ᱛᱚ ᱦᱚᱞᱟ ᱢᱟᱫᱷᱮᱨ ᱜᱮᱞᱮ ᱪᱟᱞᱟᱣ ᱞᱮᱱᱟ ᱥᱮᱱᱤ ᱯᱷᱟᱭᱱᱮᱞ ᱨᱮ ᱵᱷᱟᱜᱟᱣ ᱠᱟᱛᱮᱫ ᱞᱮ ᱦᱮᱡ ᱱᱟ ᱟᱨᱠᱤ ᱯᱟᱹᱦᱩᱲ ᱪᱚᱭ ᱱᱟᱞᱮ ᱠᱷᱮᱞ ᱫᱚ ᱵᱷᱟᱜᱮ ᱞᱮ ᱠᱷᱮᱞ ᱱᱟ ᱢᱤᱫᱴᱮᱡ ᱠᱚᱲᱟ ᱜᱤᱫᱽᱨᱟᱹ ᱜᱮ ᱚᱱᱟ ᱯᱮᱞᱮᱱᱴᱤ ᱜᱮ ᱵᱟᱭᱨᱮᱭ ᱛᱷᱤᱭᱟ ᱠᱮᱫ ᱛᱟᱞᱮᱭᱟ
ᱟᱪᱷᱟ ᱛᱟᱦᱚᱞᱮ ᱮ ᱯᱨᱚᱛᱷᱚᱢ ᱫᱚ ᱰᱨᱚ ᱞᱮᱱᱟ ᱠᱷᱮᱞ ᱛᱟᱦᱚᱞᱮ
ᱦᱳᱭ ᱦᱳᱭ ᱛᱟᱦᱚᱞᱮ ᱠᱷᱟᱡ ᱫᱚ
ᱮᱠᱫᱚᱢ ᱯᱮᱞᱮᱱ ᱴᱷᱤᱠ ᱛᱮᱯᱮ ᱦᱟᱨᱟᱭ ᱦᱚᱪᱚᱭᱱᱟ
ᱦᱮᱸ
ᱟᱪᱪᱷᱟ ᱟᱪᱪᱷᱟ
ᱟᱫᱚ ᱱᱚᱝᱠᱟ ᱜᱮ ᱱᱩᱠᱩ ᱯᱟᱱᱰᱩ ᱥᱤᱢ ᱜᱮ ᱛᱟᱦᱮᱸ ᱞᱮᱱᱟ ᱥᱤᱨᱯᱟᱹ ᱫᱚ
ᱟᱪᱪᱷᱟ ᱟᱪᱪᱷᱟ ᱟᱪᱪᱷᱟ ᱟ ᱦᱮᱸ ᱟᱫᱚ ᱚᱱᱟ ᱨᱮᱦᱚ ᱟᱫᱚ ᱦᱟᱨᱟᱣ ᱪᱚ ᱨᱮᱦᱚ ᱮᱴᱟᱜ ᱦᱚᱲ ᱠᱚ ᱧᱟᱢ ᱡᱚᱝᱟ ᱱᱟᱜᱠᱷᱟᱡ ᱟᱨᱠᱤ
ᱦᱳᱭ
ᱦᱮᱸ ᱟᱫᱚ ᱛᱟᱞᱦᱮ ᱟᱠᱟ ᱟᱠᱟ ᱨᱮᱵᱤᱱ ᱠᱷᱮᱞ ᱜᱮᱭᱟ
ᱟᱹᱞᱤᱧ ᱫᱚ ᱠᱷᱮᱞ ᱜᱮᱭᱟᱞᱤᱧ ᱰᱤᱯᱷᱮᱱᱥ ᱠᱚᱨᱮ ᱜᱮᱞᱤᱧ ᱠᱷᱮᱞ ᱜᱮᱭᱟ
ᱟᱪᱪᱷᱟ ᱟᱪᱪᱷᱟ ᱥᱟᱵ ᱰᱤᱯᱷᱮᱱᱥ ᱥᱮ ᱢᱮᱱ ᱰᱤᱯᱷᱮᱱᱥ ᱠᱟᱱᱟ ᱵᱤᱱ
ᱟᱹᱞᱤᱧ ᱫᱚ ᱥᱟᱭᱤᱰ ᱰᱤᱯᱷᱮᱱᱥ ᱠᱚᱨᱮᱧ ᱠᱷᱮᱞ ᱜᱮᱭᱟ
ᱵᱟᱜᱷ ᱛᱟᱞᱦᱮ ᱛᱚ ᱵᱷᱟᱜᱮ ᱜᱮ ᱟᱥᱚᱞ ᱠᱷᱮᱞ ᱫᱚ ᱟᱥᱚᱞ ᱠᱷᱮᱞ ᱛᱮᱫᱚ ᱥᱟᱭᱤᱰ ᱰᱤᱯᱷᱮᱱᱥ ᱟ ᱜᱮᱛᱚ ᱵᱤᱨᱟᱴ ᱢᱟᱨᱟᱝ ᱫᱟᱭᱤ ᱛᱚ ᱛᱟᱦᱮᱱ ᱛᱟᱠᱚᱣᱟ ᱥᱟᱭᱤᱰ ᱰᱤᱯᱷᱮᱱᱥ ᱠᱚᱣᱟᱜ ᱜᱮ ᱜᱳᱞ ᱩᱱᱠᱩ ᱫᱚ ᱩᱱᱠᱩ ᱢᱟ ᱜᱳᱞ ᱦᱚᱠᱚ ᱟᱴᱚᱠᱟ ᱟᱨ ᱟᱨ ᱥᱟᱢᱟᱝ ᱥᱮᱫ ᱜᱳᱞ ᱨᱮᱱᱟᱜ ᱠᱷᱚᱢᱚᱛᱟ ᱦᱚᱸ ᱛᱟᱦᱮᱱ ᱛᱟᱠᱚᱣᱟ
ᱦᱳᱭ ᱫᱟᱣ ᱠᱚᱦᱚᱸ ᱛᱟᱦᱮᱱ ᱜᱮᱭᱟ ᱟᱨ ᱱᱚᱝᱠᱟ ᱱᱚᱛᱮ ᱜᱳᱞᱥᱮᱡ ᱦᱚᱸ ᱧᱮᱞ ᱦᱳᱭᱳᱜᱼᱟ ᱚᱱᱛᱮ ᱦᱚᱸ
ᱟᱨ ᱨᱟᱠᱟᱵ ᱦᱚᱸᱠᱚ ᱨᱟᱠᱟᱵ ᱜᱮᱭᱟ ᱟᱹᱰᱤᱴᱟ ᱞᱟᱦᱟ ᱥᱮᱫ ᱦᱚᱸ
ᱦᱮᱸ ᱦᱮᱸ ᱵᱟᱝ ᱨᱟᱠᱟᱵ ᱞᱮᱱᱠᱷᱟᱡ ᱫᱚ ᱠᱷᱮᱞ ᱫᱚ ᱵᱟᱝ ᱦᱩᱭᱩᱜᱼᱟ ᱟᱨ ᱱᱚᱣᱟ ᱱᱚᱣᱟ ᱫᱷᱟᱨᱮ ᱠᱷᱚᱡ ᱦᱟᱱᱟ ᱫᱷᱟᱨᱮ ᱧᱤᱨᱟᱜ ᱜᱮ ᱦᱳᱭᱳᱜᱼᱟ
ᱧᱩᱣᱟᱜ ᱜᱮ ᱦᱳᱭᱳᱜ ᱟ ᱦᱮᱸ
ᱦᱳᱭ
ᱚ ᱟᱪᱷᱟ ᱟᱪᱪᱷᱟ ᱟᱪᱷᱟ
ᱠᱷᱮᱞ ᱫᱚ ᱦᱳᱭᱤᱜ ᱠᱟᱱᱟ ᱫᱚᱢᱮ ᱫᱟᱹᱲᱟᱜ ᱦᱩᱭᱩᱜᱼᱟ
ᱦᱚᱭ ᱟᱫᱚ ᱥᱟᱭᱤᱰ ᱰᱤᱯᱷᱮᱱᱥ ᱛᱚ ᱫᱚᱢᱮ ᱠᱷᱟᱴᱟᱣ ᱦᱩᱭᱩᱜᱼᱟ
ᱦᱮᱸ
ᱠᱟᱨᱚᱱ ᱫᱚ ᱟᱨ ᱵᱤᱯᱚᱠᱠᱷᱚ ᱨᱤᱱᱤᱜ ᱦᱚ ᱛᱚ ᱟᱣᱩᱴ ᱨᱤᱱᱤᱡ ᱡᱟᱦᱟᱸᱭ ᱯᱞᱮᱭᱟᱨ ᱛᱟᱦᱮᱱ ᱩᱱᱤ ᱫᱚ ᱫᱚᱢᱮ ᱫᱟᱹᱲᱟᱭ ᱛᱚ ᱱᱟᱜ ᱠᱷᱟᱡ
ᱦᱮᱸ ᱦᱮᱸ
ᱛᱟᱦᱚᱞᱮ ᱩᱱᱤ ᱦᱚᱸ ᱛᱤᱭᱟ. ᱜᱮ ᱦᱩᱭᱩᱜᱼᱟ ᱱᱟᱛᱮ
ᱦᱮᱸ
ᱟᱫᱚ ᱚᱱᱟ ᱫᱚ ᱚᱱᱟ ᱥᱟᱭᱤᱰ ᱰᱤᱯᱷᱮᱱᱥ ᱢᱤᱫᱴᱟᱝ ᱜᱮ ᱟᱫᱚ ᱢᱤᱫᱴᱟᱝ ᱯᱞᱮᱭᱟᱨ ᱮ ᱛᱟᱦᱮᱱᱟ
ᱦᱳᱭ ᱢᱤᱫᱴᱮᱱ ᱜᱮᱭ ᱛᱟᱦᱮᱱᱟᱭ ᱩᱱᱤᱜᱮ
ᱩᱱᱤ ᱜᱮ ᱟᱴᱚᱠᱮ ᱦᱩᱭᱩᱜᱼᱟ
ᱦᱚᱭ ᱦᱚᱭ ᱟᱫᱚ ᱱᱚᱝᱠᱟ ᱠᱚ ᱛᱟᱦᱮᱱ ᱜᱮᱭᱟ ᱫᱚᱢᱮ ᱟᱨᱠᱤ ᱫᱚᱢᱮ ᱡᱳᱨ ᱠᱚ ᱫᱟᱹᱲ ᱫᱟᱲᱮᱭᱟᱜᱼᱟ
ᱦᱳᱭ ᱫᱚᱢᱮ ᱫᱟᱹᱲ ᱫᱟᱲᱮᱭᱟᱠᱚ ᱟᱨ ᱟᱨᱠᱚ ᱤᱥᱠᱤᱞ ᱛᱟᱦᱮᱱ ᱛᱟᱠᱚ ᱜᱮᱭᱟ ᱚᱸᱰᱮᱱ ᱯᱞᱮᱭᱟᱨ ᱠᱚᱣᱟᱜ ᱫᱚ ᱟᱨᱦᱚ
ᱦᱚᱭ ᱦᱚᱭ
ᱠᱟᱴᱟᱣ ᱠᱟᱛᱮ ᱠᱚ ᱵᱚᱞᱚ ᱫᱟᱲᱮᱭᱟᱜᱼᱟ ᱠᱚ ᱚᱱᱠᱟᱱ ᱯᱞᱮᱭᱟᱨ ᱠᱚ ᱛᱟᱦᱮᱱᱟ ᱟᱣᱩᱴ ᱫᱷᱟᱨᱮ ᱨᱮ ᱦᱮᱸ ᱛᱟᱞᱦᱮ ᱟᱯᱮ ᱫᱚ ᱜᱳᱞ ᱚᱱᱟ ᱢᱟᱱᱮ ᱢᱟᱨᱟᱝ ᱜᱳᱞ ᱠᱷᱮᱞ ᱜᱮ ᱦᱩᱭᱩᱜᱼᱟ
ᱦᱳᱭ ᱢᱟ ᱦᱮᱸ ᱜᱚᱝᱠᱮ ᱱᱚᱛᱮ ᱫᱚ ᱤᱞᱤᱵᱷᱮᱱ ᱦᱚᱸ ᱦᱳᱭᱳ ᱟ ᱟᱨ ᱱᱚ ᱡᱚᱱ ᱠᱟᱛᱮᱜ ᱦᱚᱸ ᱠᱷᱮᱞ ᱦᱩᱭᱩᱜ ᱜᱮᱭᱟ
ᱟᱪᱪᱷᱟ - ᱟᱪᱪᱷᱟ-ᱟᱪᱪᱷᱟ-ᱟᱪᱪᱷᱟ ᱚᱸᱦᱚᱸᱜ ᱵᱚᱵ ᱵᱟᱝ ᱥᱟᱶ ᱞᱟᱦᱟᱣ ᱟ ᱾ ᱡᱟᱸᱦᱟᱸ ᱫᱚ ᱠᱤᱪᱷᱩ ᱡᱟᱭᱜᱟᱜ ᱾ ᱠᱤᱪᱷᱩ ᱡᱟᱭᱜᱟ ᱟᱨ ᱡᱮᱢᱚᱱ ᱤᱭᱟ, ᱥᱮᱫ ᱫᱚ ᱵᱟᱡᱟᱨ ᱥᱮᱫ ᱨᱮᱫᱚ ᱵᱤᱥᱤ ᱥᱮᱵᱷᱮᱱ ᱥᱮᱴ ᱠᱚ ᱠᱷᱮᱞ ᱦᱚᱪᱚᱭᱟ ᱾ ᱪᱷᱳᱴᱳ ᱪᱷᱳᱴᱳ ᱜᱚᱳᱰᱟ ᱛᱟᱠᱚ
ᱦᱳᱭ ᱱᱚᱛᱮ ᱫᱚ ᱚᱱᱠᱟ ᱫᱚ ᱵᱟᱹᱱᱩᱜ ᱟᱛᱚ ᱟᱛᱳ ᱚᱲᱟᱜ ᱦᱚᱲ ᱛᱚ ᱱᱚᱛᱮ ᱫᱚ ᱜᱰᱟ ᱫᱚ ᱢᱟᱨᱟᱝ ᱢᱟᱨᱟᱝ ᱱᱚ ᱱᱚᱛᱮ ᱫᱚ ᱜᱚᱰᱟ ᱫᱚ ᱢᱟᱨᱟᱝ ᱢᱟᱨᱟᱝ ᱜᱮᱭᱟ ᱛᱟᱦᱚᱞᱮ ᱠᱷᱟᱱ ᱫᱚ ᱮᱜᱟᱨᱚ ᱡᱚᱱ ᱠᱟᱛᱮᱜ ᱜᱮ ᱠᱷᱮᱞ ᱫᱚ ᱦᱳᱭᱳᱜ ᱵᱤᱥᱤᱨ ᱵᱷᱟᱜᱽ ᱟᱨ ᱞᱟᱹᱴᱩ ᱞᱟ, ᱴᱩ ᱠᱷᱮᱞ ᱫᱚ ᱮᱜᱟᱨᱚ ᱡᱚᱱ ᱠᱟᱛᱮ ᱜᱮᱛᱚ ᱦᱩᱭᱩᱜᱼᱟ ᱥᱩᱠᱨᱤ ᱾ ᱠᱷᱮᱞ ᱡᱮᱢᱚᱱ ᱴᱟᱠᱟ ᱠᱷᱮᱞ ᱠᱚ ᱱᱚᱜ-ᱱᱚᱜ ᱱᱚᱛᱮ ᱫᱚ ᱟᱞᱮᱥᱮᱫ ᱫᱚ ᱚᱱᱠᱟ ᱟᱨᱠᱤ ᱾
ᱟᱵᱚᱣᱟᱜ ᱫᱚ ᱱᱮᱛᱟᱨ ᱫᱚ ᱧᱮᱞᱚᱜ ᱠᱟᱱᱟ ᱡᱮ ᱹᱹᱹ ᱵᱚᱲᱚ ᱵᱚᱲᱚ ᱠᱷᱮᱞ ᱠᱚᱦᱚᱸ ᱯᱟᱸᱪ ᱞᱟᱠᱷ ᱪᱷᱚ ᱞᱟᱠᱷ ᱴᱟᱠᱟ ᱫᱷᱟᱢᱟᱠᱟ ᱦᱚᱸ ᱠᱚ ᱥᱮᱵᱷᱮᱱ ᱥᱟᱭᱤᱰ ᱮᱜᱼᱟ ᱠᱚ ᱾ ᱞᱟᱹᱭ ᱟᱠᱚ ᱪᱮᱫ ᱥᱮᱵᱷᱮᱱ ᱥᱟᱭᱤᱰ ᱛᱮᱫᱚ ᱯᱤᱞ-ᱯᱤᱞ ᱯᱤᱞᱤᱭᱟᱨ ᱠᱚ ᱧᱟᱢᱚᱜᱼᱟ ᱵᱤᱥᱤ ᱧᱚᱜ ᱾ ᱟᱨ ᱛᱟᱦᱞᱮ ᱟᱫᱚ ᱠᱚᱢ ᱠᱷᱚᱨᱪᱟᱜ ᱛᱟᱠᱚᱣᱟ ᱟᱨᱠᱤ ᱡᱟᱦᱟᱸᱭ ᱴᱤᱢᱮ ᱛᱮᱭᱟᱨᱟᱭ ᱾ ᱩᱱᱤᱟᱜ ᱠᱷᱚᱨᱪᱟ ᱠᱚᱢᱚᱜ ᱛᱟᱭᱟ ᱯᱤᱞᱤᱭᱟᱨ -ᱯᱤᱞᱤᱭᱟᱨ ᱠᱚᱢ ᱟᱹᱜᱩᱭ ᱦᱩᱭᱩᱜ ᱛᱟᱭᱟ ᱾ ᱟᱨ ᱮᱞᱤᱵᱷᱮᱱ ᱢᱟᱱᱮ ᱛᱚ ᱮᱜᱟᱨᱚ ᱡᱚᱱ ᱾ ᱢᱤᱱᱤᱢᱟᱢ ᱛᱚ ᱛᱮᱨᱚ ᱡᱚᱱ ᱛᱚ ᱯᱤᱞᱤᱭᱟᱨ ᱟᱜᱩ ᱜᱮ ᱦᱳᱭᱳᱜ ᱛᱟᱭᱟ ᱾
ᱦᱳᱭ ᱦᱳᱭ, ᱡᱟᱦᱟᱸᱭ ᱢᱤᱫ ᱦᱚᱲ ᱵᱟᱨ ᱦᱚᱲ ᱛᱚ ᱵᱷᱤᱸᱫᱟᱹᱲ ᱵᱟᱲᱟᱭᱱᱟᱭ ᱾ ᱠᱤ ᱡᱟᱦᱟᱸ ᱠᱚᱨᱮ ᱯᱚᱴᱚᱡ ᱵᱟᱲᱟᱭ ᱮᱢᱟᱱᱱᱟᱭ ᱛᱟᱦᱚᱞᱮ ᱠᱷᱟᱱ ᱫᱚ ᱩᱱᱤ ᱫᱚ ᱯᱟᱞᱴᱟᱣᱮ ᱦᱳᱭᱳᱜ ᱟᱛᱚ ᱾
ᱯᱟᱞᱴᱟᱣ ᱮᱫᱭᱟ ᱦᱳᱭ, ᱛᱟᱦᱚᱞᱮ ᱠᱷᱚᱨᱪᱟ ᱵᱟᱹᱲᱛᱤᱜ ᱠᱷᱟᱹᱛᱤᱨ ᱟᱫᱚ ᱠᱚ ᱚᱱᱠᱟᱭᱮᱫ ᱟᱚᱠ ᱾
ᱦᱮᱸᱹᱹᱹᱹ ᱾ ᱚᱸᱜ ᱚᱱᱟ ᱵᱟᱪᱮ ᱟᱨ ᱾